ᱦᱮᱸ ᱡᱚᱦᱟᱨ ᱜᱤ ᱜᱚᱝᱠᱮ ᱾
ᱥᱟᱹᱜᱩᱱ ᱥᱮᱛᱟᱜ ᱾
ᱦᱮᱸ ᱥᱟᱹᱜᱩᱱ ᱥᱮᱛᱟᱜ ᱥᱟᱹᱜᱩᱱ ᱟᱫᱚ ᱜᱚᱝᱠᱮ ᱱᱟᱯᱟᱭ ᱜᱮᱭᱟ ᱵᱤᱱ ᱛᱚ?
ᱦᱮᱸ ᱱᱟᱯᱟᱭ ᱜᱮ ᱾
ᱦᱮᱸ ᱜᱚᱝᱠᱮ ᱟᱹᱞᱤᱧ ᱦᱚᱸ ᱱᱟᱯᱟᱭ ᱜᱮᱭᱟᱞᱤᱧ ᱾
ᱮ ᱡᱤᱣᱤ ᱡᱟᱛᱤ ᱦᱚᱲᱢᱚ ᱦᱟᱨᱛᱟ ᱠᱚ ᱾
ᱡᱤᱱᱛᱮ ᱦᱚᱲᱢᱚ ᱠᱚ ᱵᱷᱟᱜᱤ ᱜᱤ ᱾
ᱦᱚᱭ ᱟᱫᱚ ᱜᱚᱝᱠᱮ ᱛᱟᱞᱮ ᱪᱮᱫ ᱠᱚᱯᱮ ᱪᱤᱠᱟᱹ ᱵᱟᱲᱟᱭᱫᱟ ᱱᱤᱭᱟᱹ ᱜᱷᱟᱹᱲᱤ ᱚᱲᱟᱜ ᱠᱚᱨᱮ?
ᱚᱭ ᱥᱮᱛᱟᱜ ᱵᱮᱲᱟ ᱢᱟ ᱵᱮᱨᱮᱫ ᱦᱳᱭᱱᱟ ᱵᱮᱨᱮᱫ ᱠᱟᱛᱮ ᱚᱸᱜ-ᱚᱭ ᱱᱤᱛᱳᱜ ᱫᱚ ᱫᱟᱜ ᱫᱟᱹᱛᱟᱹᱱᱩ ᱦᱮᱜ ᱦᱳᱭ ᱠᱟᱱᱟ ᱾
ᱟᱪᱪᱷᱟ ᱾ ᱟᱨ ᱨᱚᱦᱚᱭ ᱠᱚᱫᱚ ᱯᱮ ᱛᱤᱱ ᱥᱟᱺᱜᱤᱧ ᱠᱮᱫᱟ?
ᱦᱩᱲᱩ ᱨᱚᱦᱚᱭ ᱠᱚᱫᱚ ᱦᱟᱸᱜ ᱪᱟᱹᱞᱩᱜ ᱠᱟᱱᱟ ᱦᱟᱸᱜ ᱡᱳᱨᱫᱟᱨ
ᱟᱵᱮᱱ ᱜᱮ ᱦᱟᱡᱩᱵᱤᱱ ᱪᱤᱠᱟᱭᱫᱟ?
ᱦᱳᱭᱛᱚ ᱟᱞᱮ ᱥᱮᱜ ᱦᱚᱸ ᱨᱚᱦᱚᱭ ᱠᱚᱫᱚ ᱡᱳᱨᱫᱟᱨ ᱜᱮ ᱪᱟᱹᱞᱩ ᱠᱟᱱᱟ ᱾
ᱦᱮᱪᱟᱜ ᱪᱚ ᱦᱩᱸ ᱛᱚ ᱾
ᱛᱟᱦᱞᱮ ᱟᱯᱮ ᱥᱮᱫ ᱫᱚ ᱨᱚᱦᱚᱭ ᱦᱳᱭ ᱠᱟᱱᱟ?
ᱪᱟᱹᱞᱩᱜ ᱠᱟᱱᱟ ᱮ ᱮᱠᱷᱚᱱ ᱟᱹᱣᱨᱤᱭᱟᱜᱼᱟ᱾
ᱟᱪᱪᱷᱟ ᱾ ᱛᱟᱞᱮ ᱜᱚᱝᱠᱮ ᱚᱱᱛᱮ ᱫᱚ ᱛᱟᱦᱞᱮ ᱱᱟᱦᱮᱞ ᱠᱚᱫᱚ ᱪᱮᱫ ᱛᱮᱯᱮ ᱥᱤ ᱫᱟ ᱢᱟᱱᱮ ᱰᱟᱝᱨᱤ ᱱᱟᱦᱮᱞ ᱛᱮᱯᱮ ᱥᱤ ᱫᱟ ᱥᱮ ᱴᱟᱠᱴᱟᱨ ᱠᱚᱛᱮ ᱯᱮ ᱥᱤ ᱠᱮᱫᱟ?
ᱴᱟᱠᱴᱟᱨ ᱠᱚᱛᱮ ᱜᱮ ᱱᱮᱛᱟᱨ ᱫᱚ ᱾
ᱦᱳᱭᱛᱚ ᱱᱮᱛᱟᱨ ᱢᱟ ᱰᱟᱹᱝᱨᱤ ᱱᱟᱦᱮᱞ ᱦᱚᱸ ᱚᱱᱠᱟᱱ ᱡᱚᱛᱚ ᱚᱲᱟᱜ ᱠᱚᱨᱮ ᱫᱚ ᱵᱟᱹᱱᱩᱜ ᱠᱚᱣᱟ ᱾
ᱵᱟᱝᱟ ᱦᱟᱰᱤ ᱱᱟᱦᱮᱞ ᱫᱚ ᱟᱜ ᱞᱮᱠᱟ ᱟᱫᱚᱜ ᱠᱟᱱᱟ ᱦᱟᱸᱜ ᱾
ᱦᱳᱭ ᱦᱳᱭ ᱮᱠᱵᱟᱨᱮ᱾
ᱦᱩᱸ᱾
ᱰᱟᱹᱝᱞᱤ ᱰᱟᱹᱝᱨᱤ ᱱᱟᱦᱮᱞ ᱫᱚ ᱧᱮᱞ ᱜᱮ ᱵᱟᱝ ᱧᱮᱞ ᱧᱟᱢᱚᱜ ᱠᱟᱱᱟ᱾
ᱵᱟ-ᱵᱟ᱾ ᱮᱠᱫᱚᱢ᱾
ᱱᱚᱠᱟᱱ ᱫᱤᱱ ᱦᱤᱡᱩᱜᱼᱟ ᱦᱟᱸᱜ ᱢᱤᱫ ᱫᱤᱱ ᱫᱚ ᱚᱜ ᱱᱟᱦᱮᱞ ᱡᱮ ᱪᱮᱞᱮᱠᱟ ᱛᱟᱦᱮᱸ ᱠᱟᱱᱟ ᱚᱱᱟ ᱜᱮ ᱦᱟᱸᱜ ᱵᱟᱝᱵᱚᱱ ᱵᱩᱡ ᱫᱟᱲᱮᱜᱼᱟ ᱢᱟᱱᱮ ᱚᱱ ᱡᱟᱦᱟᱸᱭ ᱱᱮᱠᱥᱴ ᱡᱮᱱᱟᱨᱮᱥᱚᱱ ᱠᱚ ᱦᱤᱡᱩᱜ ᱠᱟᱱᱟ ᱩᱱᱠᱩ ᱠᱚᱫᱚ ᱱᱟᱦᱮᱞ ᱠᱚ ᱢᱮᱱᱟ, ᱱᱟᱦᱮᱞ ᱫᱚ ᱟᱵᱟᱨ ᱪᱮᱫ ᱱᱟᱦᱮᱞ? ᱦᱮᱸ᱾
ᱦᱳᱭ ᱦᱳᱭ ᱟᱜᱮ ᱦᱟᱸᱜ ᱦᱟᱯᱮᱱ ᱫᱤᱱ ᱨᱮ ᱩᱱᱠᱩ ᱟᱵᱚᱨᱮᱱ ᱜᱤᱫᱽᱨᱟᱹ-ᱯᱤᱫᱽᱨᱟᱹ ᱦᱚᱭᱛᱳ ᱱᱚᱣᱟ ᱡᱤᱱᱤᱥ ᱛᱚ ᱵᱟᱠᱚ ᱵᱩᱡᱷᱟᱹᱣᱟ ᱡᱮ ᱱᱚᱝᱠᱟᱱᱟᱜ᱾ ᱠᱟᱴᱷ ᱠᱚᱨᱮᱱᱟᱜ ᱱᱟᱦᱮᱞ ᱛᱟᱦᱮᱸ ᱠᱟᱱᱟ᱾ ᱥᱮ ᱰᱟᱝᱨᱤ ᱠᱚ ᱠᱚ ᱡᱚᱲᱟᱣ ᱠᱟᱛᱮ ᱠᱚ ᱥᱤ ᱛᱟᱦᱮᱸᱜ ᱥᱮ ᱪᱮᱫ?
ᱦᱮᱸ ᱦᱮᱸ᱾
ᱦᱳᱭ᱾
ᱛᱟᱦᱚᱞᱮ ᱜᱚᱝᱠᱮ ᱨᱚᱦᱚᱭ ᱠᱚᱫᱚ ᱢᱟᱱᱮ ᱚᱱᱛᱮ ᱫᱚ ᱟᱯᱮ ᱥᱮᱫ ᱫᱚ ᱛᱤᱱ ᱫᱷᱟᱣ ᱯᱮ ᱨᱚᱦᱚᱭᱟ?
ᱦᱩᱲᱩ-ᱦᱩᱲᱩ ᱫᱚ ᱟᱞᱮ ᱫᱚ ᱪᱚᱴ ᱪᱟᱸᱫᱳ ᱫᱟᱭᱟ ᱢᱟᱭᱟ ᱛᱮ ᱢᱤᱫ ᱫᱷᱟᱣ ᱜᱮ ᱚᱱᱟ ᱦᱚ ᱚᱱᱟ ᱟᱥᱟᱲ ᱥᱟᱱ ᱠᱚᱨᱮᱜᱮ ᱡᱟᱦᱟᱸ ᱡᱩᱫᱤ ᱫᱟᱜ ᱠᱚ ᱡᱟᱹᱲᱤ ᱠᱮᱜᱼᱟᱭ ᱵᱚᱨᱥᱟ ᱴᱷᱤᱠ ᱵᱷᱟᱵᱮ ᱦᱩᱭᱮᱱ ᱠᱷᱟᱡ ᱵᱷᱟᱹᱞᱤ ᱟᱨ ᱵᱟᱝᱠᱷᱟᱱ ᱫᱚ ᱚᱠᱟ ᱜᱮ ᱛᱟᱷᱮᱭᱮᱱᱟ᱾
ᱟᱪᱪᱷᱟ ᱟᱪᱪᱷᱟ ᱢᱟᱱᱮ ᱚᱱᱟ ᱚᱱᱛᱮ ᱫᱚ ᱛᱟᱦᱚᱞᱮ ᱡᱟᱦᱟ ᱞᱮᱠᱟ ᱢᱤᱫ ᱫᱷᱟᱣ ᱜᱮ ᱪᱟᱥᱚᱜ-ᱟ᱾
ᱦᱳᱭ ᱦᱳᱭ᱾
ᱟᱪᱪᱷᱟ ᱟᱪᱪᱷᱟ᱾ ᱟᱫᱚ ᱜᱚᱢᱠᱮ ᱟᱫᱚ ᱟᱨ ᱦᱳᱲᱳ ᱵᱟᱫ ᱠᱟᱛᱮᱫ ᱟᱨᱚ ᱡᱟᱦᱟᱱᱟᱜ ᱠᱚ ᱚᱱᱠᱟ ᱥᱚᱵᱽᱡᱤ ᱴᱚᱵᱡᱤ ᱠᱚᱫᱚ ᱠᱚ ᱨᱚᱦᱚᱭ ᱜᱮᱭᱟ ᱥᱮ ᱵᱟᱝ?
ᱦᱮᱸ ᱥᱚᱵᱡᱤ ᱠᱚᱫᱚ ᱨᱚᱦᱚᱭ ᱦᱩᱭᱩᱜ ᱛᱟᱦᱮᱸᱱ ᱜᱮᱭᱟ ᱱᱚᱜᱼᱚ ᱱᱟ ᱥᱤᱡᱤᱱ ᱜᱮ ᱮᱸ ᱱᱚᱣᱟ ᱥᱤᱡᱤᱱ ᱠᱷᱟᱱ ᱫᱚ ᱫᱟᱜ ᱠᱚᱦᱚᱸ ᱩᱱᱟᱹᱜ ᱵᱟᱭ ᱫᱚᱨᱠᱟᱨᱟ, ᱟᱨ ᱮᱢᱱᱤ ᱨᱮᱜᱮ ᱫᱟᱜ ᱨᱮᱱᱟᱜ ᱫᱚᱢᱮ ᱦᱮᱸ ᱤᱭᱟᱹ ᱛᱟᱦᱞᱮ ᱟᱱ-ᱟ-ᱟᱱᱟᱴ ᱛᱟᱞᱮ ᱫᱤᱭᱮ ᱜᱩᱰᱤᱭᱟᱹ ᱠᱚ ᱵᱟᱹᱱᱩᱜᱼᱟ ᱚᱱᱠᱟ ᱞᱟᱹᱴᱩ᱾
ᱦᱳᱭ ᱛᱚ᱾
ᱟᱪᱪᱷᱟ ᱜᱚᱝᱠᱮ ᱛᱟ ᱦᱮᱸ ᱞᱟᱹᱭ ᱫᱟᱞᱤᱧ ᱛᱟᱦᱚᱞᱮ ᱚᱱᱛᱮ ᱫᱚ ᱚᱸ ᱢᱟᱱᱮ ᱥᱚᱵᱽᱡᱤ ᱠᱚᱫᱚ ᱯᱮ ᱨᱚᱦᱚᱭᱟ, ᱟᱫᱚ ᱪᱮᱫ ᱥᱚᱵᱽᱡᱤ ᱠᱚᱫᱚᱯᱮ ᱨᱚᱦᱚᱭᱫᱟ ᱱᱮᱛᱟᱨ ᱫᱚ?
ᱥᱚᱵᱡᱤ ᱫᱚ ᱱᱮᱛᱟᱨ ᱫᱚ ᱦᱚᱸᱜᱼᱚᱭ ᱦᱚᱛᱚᱜ ᱠᱚ᱾
ᱚᱸ ᱦᱚᱛᱚᱫ ᱠᱚᱯᱮ ᱨᱚᱦᱚᱭ ᱫᱟ?
ᱦᱮᱸ ᱦᱚᱛᱚᱜ ᱠᱚ ᱟᱨ ᱚᱲᱟᱜ ᱡᱚᱢ ᱵᱷᱚᱨᱵᱩᱚᱴ, ᱡᱷᱤᱸᱜᱟᱹ ᱱᱚᱣᱟᱠᱩ᱾
ᱦᱳᱭ ᱛᱚ᱾ ᱟᱫᱚ ᱟᱞᱮ ᱥᱮᱫ ᱦᱚᱸ ᱜᱚᱢᱠᱮ ᱚᱱᱠᱟᱜᱮ ᱨᱚᱦᱚᱭ ᱦᱩᱭᱩᱜ ᱜᱮᱭᱟ ᱢᱟᱱᱮ ᱵᱟᱨ ᱥᱮᱨᱢᱟ ᱵᱟ-ᱢᱟᱱᱮ ᱵᱟᱨ ᱥᱤᱡᱤᱱ ᱜᱮ᱾ ᱪᱟᱥ ᱦᱩᱭᱩᱜ ᱜᱮᱭᱟ᱾
ᱟᱪᱪᱷᱟ ᱦᱩᱲᱩ
ᱦᱮᱸ ᱵᱟᱨ ᱥᱤᱡᱤᱱᱞᱮ ᱪᱟᱥᱟ ᱟᱨ ᱮᱸᱻ ᱡᱟᱦᱟᱸ ᱱᱮᱛᱟᱨ ᱢᱟ ᱡᱟᱦᱟᱸ ᱵᱚᱱ ᱨᱚᱦᱚᱭ ᱮᱫᱟ ᱚᱱᱮ ᱥᱚᱵᱽᱡᱤ ᱠᱚᱦᱚᱸ ᱞᱮ ᱨᱚᱦᱚᱭ ᱵᱟᱲᱟᱭ ᱜᱮᱭᱟ ᱟᱨᱠᱤ,
ᱟᱪᱪᱷᱟ ᱟᱪᱪᱷᱟ
ᱟᱞᱮ ᱥᱮᱫ ᱛᱮᱦᱚᱸ ᱢᱟᱨᱥᱟᱞ ᱠᱚ ᱢᱮᱱᱟᱜᱼᱟ ᱛᱚ ᱾
ᱟᱪᱪᱷᱟ
ᱚᱱᱟ ᱛᱮᱜᱮ ᱥᱤᱛᱩᱝ ᱦᱚᱸ ᱠᱚᱞᱮ ᱪᱟᱥ ᱜᱮᱭᱟ ᱟᱨᱠᱤ,
ᱦᱳᱭ ᱦᱳᱭ ᱾
ᱦᱚᱭ ᱟᱫᱚ, ᱱᱚᱝᱠᱟᱜᱮ ᱡᱷᱚᱛᱚ ᱵᱟᱹᱱᱩᱜᱼᱟ ᱥᱮ ᱥᱚᱢᱟᱱ ᱡᱤᱱᱤᱥ ᱠᱚ ᱱᱚᱝᱠᱟᱱ, ᱢᱟᱱᱮ ᱥᱩᱵᱤᱫᱟ ᱠᱚ ᱵᱟᱹᱱᱩᱜᱼᱟ ᱟᱨᱠᱤ,
ᱵᱟᱝ ᱵᱟᱝ
ᱚ
ᱟᱫᱚ ᱟᱞᱮ ᱠᱚᱫᱚ ᱵᱤᱨ ᱫᱤᱥᱚᱢ ᱦᱚᱲ ᱥᱮ,
ᱟᱪᱪᱷᱟ ᱟᱪᱪᱷᱟ ᱵᱤᱨ ᱫᱤᱥᱚᱢ ᱦᱚᱲ,
ᱦᱳᱭ ᱟᱨ ᱦ ᱡᱩᱢᱤ ᱠᱚᱦᱚᱸ ᱥᱚᱢᱚ ᱛᱚᱞ ᱫᱚ ᱵᱟᱹᱱᱩᱜᱼᱟ ᱚᱱᱠᱟ ᱫᱚᱢᱮᱭᱟᱱᱟᱜ ᱠᱷᱟᱸᱡᱚ ᱰᱩᱯᱩ ᱠᱷᱟᱸᱡᱚ ᱰᱩᱯᱩᱜ
ᱫᱤᱭᱮᱹ ᱠᱷᱟᱱ ᱡᱟᱦᱟᱸ ᱥᱚᱠᱲᱟ ᱠᱚᱨᱮ ᱫᱟᱜ ᱟᱛᱩᱭᱮᱱ ᱠᱷᱟᱱᱡ ᱵᱷᱟᱞᱤ ᱟᱨ ᱵᱟᱝᱠᱷᱟᱱ ᱫᱚ ᱟᱫᱚ ᱚᱱᱠᱟ ᱜᱮ ᱛᱟᱦᱮᱸᱭᱮᱱᱟ ᱦᱟᱜ ᱾ ᱵᱤᱨ ᱵᱩᱨᱩ ᱠᱚᱨᱮ ᱡᱚ ᱵᱤᱞᱤ, ᱦᱮᱸ ᱟᱲᱟᱜ ᱥᱟᱠᱟᱢ ᱠᱚᱛᱮ ᱜᱮ, ᱩᱰᱤ ᱚᱱᱟ ᱠᱚᱜᱮ ᱡᱚᱢ ᱵᱟᱲᱟ ᱠᱟᱛᱮ ᱠᱷᱟᱸᱰᱟᱣ ᱦᱩᱭᱩᱜᱼᱟ ᱾
ᱦᱳᱭ ᱜᱚᱝᱠᱮ ᱟᱫᱚ ᱵᱤᱨ ᱵᱩᱨᱩ ᱠᱚ ᱦᱚᱸ ᱟᱹᱰᱤ ᱨᱚᱠᱚᱢ ᱟᱲᱟᱜ ᱟᱲᱟᱜ ᱥᱟᱠᱟᱢ ᱠᱚᱫᱚ ᱛᱟᱦᱮᱱ ᱜᱮᱭᱟ ᱡᱮ ᱚᱱᱠᱟᱱᱟᱜ ᱮ ᱵᱤᱨ ᱠᱚᱨᱮ ᱦᱚᱸ ᱡᱮᱢᱚᱱ ᱱᱮᱛᱟᱨ ᱱᱮᱛᱟᱨ ᱦᱚᱸ ᱧᱟᱢᱚᱜ ᱠᱟᱱᱟ ᱯᱷᱩᱴᱠᱟᱹ ᱯᱷᱩᱴᱠᱟᱹ ᱠᱚ ᱧᱟᱢᱚᱜᱼᱟ ᱥᱮ ᱪᱮᱫ ᱾
ᱦᱳᱭ ᱦᱳᱭ ᱦᱳᱭ ᱾
ᱟᱫᱚ ᱟᱞᱮ ᱥᱮᱫ ᱢᱟ ᱯᱩᱴᱠᱟᱹ ᱩᱴ ᱠᱚᱫᱚ ᱠᱚ ᱧᱟᱢᱚᱜ ᱠᱟᱱ ᱜᱮᱭᱟ ᱱᱮᱛᱟᱨ ᱢᱟ ᱟᱫᱚ ᱟᱯᱮᱥᱮᱫ ᱫᱚᱠᱚ ᱧᱟᱢᱚᱜ ᱠᱟᱱ ᱧᱟᱢᱚᱜ ᱠᱟᱱ ᱜᱮᱭᱟ ᱥᱮ ᱵᱟᱝ ᱜᱚᱝᱠᱮ?
ᱦᱮᱸ ᱧᱟᱢᱚᱜ ᱠᱟᱱ ᱜᱮᱭᱟ ᱠᱚ ᱾
ᱟᱪᱪᱷᱟ ᱟᱪᱪᱷᱟ ᱾ ᱟᱫᱚ ᱜᱚᱝᱠᱮ ᱟᱫᱚ ᱚᱱᱟ ᱯᱩᱴᱠᱟᱹ ᱢᱟᱠᱚ ᱪᱟᱵᱟ ᱦᱮᱡ ᱟᱠᱟᱱᱟ ᱟᱫᱚ ᱟ ᱟᱫᱚ ᱩᱱᱠᱩ ᱡᱟᱦᱟᱸ ᱤᱭᱟᱹ ᱩᱫ ᱠᱚ ᱫᱚ ᱟᱨᱠᱤ ᱪᱮᱫ ᱪᱮᱫ ᱩᱫ ᱠᱚᱫᱚ ᱚᱢᱚᱱᱚᱜ ᱠᱟᱱᱟ ᱜᱚᱝᱠᱮ ᱚᱱᱛᱮ ᱫᱚ ᱟᱯᱟᱥᱮᱡ?
ᱛᱮ ᱛᱚᱨᱢᱟ ᱩᱵ ᱚᱢᱚᱱᱚᱜᱼᱟ, ᱛᱟᱨᱯᱚᱨᱮ ᱮᱸ ᱚᱴᱮᱡ ᱩᱫ ᱵᱩᱰᱷᱤ ᱩᱫ ᱥᱤᱢ ᱩᱫ ᱟᱨ ᱦᱮᱸ ᱱᱚᱝᱠᱟ ᱦᱮᱸᱫᱮ ᱩᱫ ᱟᱨᱦᱚᱸ ᱚᱱᱟ ᱤᱭᱟᱹ ᱠᱚ ᱢᱮᱛᱟᱜ ᱠᱟᱱ ᱡᱟᱦᱟᱸ ᱦᱮᱸ ᱦᱮᱸ ᱵᱩᱱᱩᱢ ᱩᱫ ᱢᱩᱪᱤ ᱪᱷᱩᱨᱤ ᱩᱸᱫ
ᱦᱳᱭ ᱛᱚ ᱾
ᱱᱚᱣᱟ ᱠᱚ ᱩᱫ ᱛᱚ ᱫᱚᱢᱮ ᱜᱟᱱ ᱜᱮ ᱢᱮᱱᱟᱜᱼᱟ ᱾ ᱦᱟᱥᱟ ᱩᱫ ᱢᱟᱹᱰᱤ ᱩᱫ ᱵᱩᱦᱩ ᱜᱟᱫᱮ ᱩᱫ ᱢᱮᱱᱟᱜᱼᱟ ᱾
ᱦᱮᱸ ᱟᱨ ᱟᱞᱮ ᱥᱮᱫ ᱦᱚᱸ ᱚᱱᱠᱟ ᱩᱫ ᱠᱚᱫᱚ ᱯᱟᱴᱠᱟ ᱩᱴ ᱠᱚᱫᱚ ᱚᱠᱟ ᱥᱛᱚᱨ ᱚᱱᱮ ᱵᱟᱞᱤᱭᱝ ᱛᱟᱨᱯᱚᱨᱮ ᱚᱱᱮ ᱡᱟᱦᱟᱸ ᱵᱩᱥᱩᱵ ᱳᱫ ᱛᱟᱯᱚᱨᱮ ᱵᱩᱱᱩᱢ, ᱠᱚᱨᱮ ᱠᱚ, ᱤᱭᱟᱹ ᱵᱩᱱᱩᱢ ᱠᱚᱨᱮ ᱦᱚᱸ ᱦᱳᱭᱳᱜ ᱫᱚ ᱚᱱᱟ ᱠᱚ,
ᱦᱳᱭ ᱾
ᱚ, ᱟᱪ--ᱪᱷᱟ ᱜᱚᱝᱠᱮ ᱚᱱᱛᱮ ᱫᱚ ᱛᱟᱞᱦᱮ ᱚᱱᱟ ᱛᱟᱞᱮᱹ ᱫᱟᱨᱮᱹᱠᱚ, ᱦᱳᱭ ᱚᱱᱟ ᱟᱥᱚᱨ ᱾
ᱦᱮᱸ, ᱢᱮᱱᱟᱜᱼᱟ ᱛᱟᱞᱟ ᱛᱮ ᱾
ᱦᱩ, ᱱᱮᱛᱟᱨ ᱢᱟ ᱛᱟᱞᱮᱹ ᱠᱚ ᱵᱮᱹᱞᱮᱹᱜ ᱠᱟᱱᱟ ᱥᱮ ᱟᱭᱟ?
ᱵᱤᱞᱤᱜ ᱠᱟᱱᱟ ᱢᱤᱫ ᱵᱟᱨ ᱾
ᱵᱮᱹᱞᱮᱹᱜ ᱠᱟᱱᱟ ᱥᱮ?
ᱦᱮᱸ, ᱵᱮᱹᱞᱤᱜ ᱠᱟᱱᱟ ᱢᱤᱫᱵᱟᱨ ᱾ ᱛᱟᱞᱮᱭᱟ ᱟᱫᱚ, ᱚᱫᱚ ᱚᱱᱟ ᱵᱷᱟᱫᱚᱨᱼᱼ ᱵᱚᱸᱜᱟ ᱛᱮᱫᱚ ᱡᱟᱥᱛᱤ ᱵᱮᱹᱞᱮᱹᱜ ᱟ ᱦᱟᱸᱜ ᱾
ᱦᱳᱭᱛᱚ, ᱟᱫᱚ ᱚᱱᱟ ᱛᱟᱞᱮᱹ ᱫᱚ ᱦᱟᱸᱜᱼᱼ ᱚᱱᱟ ᱛᱟᱞᱮᱹ ᱨᱮᱱᱟᱜ ᱠᱚ ᱰᱳᱸᱵᱩᱜ ᱵᱟᱲᱟᱭ ᱜᱮᱭᱟ ᱛᱚ, ᱰᱳᱸᱵᱩᱜ ᱯᱤᱴᱷᱟᱹᱭ ᱜᱮᱭᱟ ᱠᱚ ᱾
ᱦᱮᱸ, ᱛᱟᱞᱮᱹ ᱯᱤᱴᱷᱟᱹ ᱦᱳᱭᱳᱜ ᱛᱟᱦᱮᱱ ᱜᱮᱭᱟ ᱛᱟᱞᱮᱹ---ᱼ ᱰᱳᱸᱢᱵᱳᱜ ᱯᱤᱴᱷᱟᱹ ᱞᱩ ᱪᱤ ᱯᱤᱴᱷᱟᱹ ᱨᱩᱴᱤ ᱯᱤᱴᱷᱟᱹ ᱛᱟᱯᱚᱨᱮ ᱱᱚᱝᱠᱟᱼᱼᱼ ᱥᱟᱠᱟᱢ ᱨᱮ ᱪᱤᱴ ᱠᱟᱛᱮ ᱚᱱᱟ ᱡᱟᱦᱟᱸ ᱚᱱᱟ ᱤᱫᱼᱼ ᱫᱤᱞ ᱥᱟᱠᱟᱢ ᱚᱱᱟ ᱥᱟᱠᱟᱢ ᱨᱮ ᱪᱤᱴ ᱠᱟᱛᱮᱜ ᱛᱟᱣᱟᱨᱮ ᱯᱤᱴᱷᱟᱹᱼᱼ ᱥᱤ-ᱥᱤ -ᱥᱤᱦ-ᱥᱤ-ᱥᱤ -ᱥᱤᱜ ᱦ ᱾
ᱦᱳᱭ -ᱦᱳᱭ -ᱦᱳᱭ, ᱦᱳᱭ ᱜᱚᱝᱠᱮ ᱟᱫᱚ ᱚᱝᱠᱟ ᱠᱟᱛᱮᱜ ᱜᱮ ᱠᱚ ᱡᱚᱢᱟ ᱦᱟᱸᱜ ᱟᱨ ᱱᱚᱣᱟ ᱰᱚᱜᱚᱨ ᱥᱟᱠᱟᱢ ᱛᱮᱠᱚ ᱯᱚᱴᱚᱢ ᱠᱟᱛᱮ ᱠᱚ ᱢᱟᱱᱮᱼᱼ ᱢᱟᱱᱮ ᱚᱱᱟ ᱛᱮᱦᱚᱸ ᱠᱚ ᱯᱦᱤᱝ ᱩᱷ ᱵᱮᱱᱟᱣ ᱟ ᱟᱨᱠᱤ ᱾
ᱦᱳᱭ ᱦᱳᱭ ᱾
ᱟᱪᱪᱷᱟ ᱜᱚᱝᱠᱮ ᱟᱫᱚ ᱛᱟᱦᱞᱮ ᱚᱱᱛᱮ ᱫᱚ ᱛᱟᱦᱞᱮ? ᱮᱸ ᱫᱟᱜ ᱠᱚᱫᱚ ᱡᱚᱨᱚ ᱫᱚᱭ ᱡᱚᱨᱚᱯᱮ ᱠᱟᱱᱟ ᱟᱫᱚ ᱛᱟᱦᱞᱮ ᱚᱱᱠᱟᱱ ᱜᱟᱰᱟ ᱥᱮ ᱱᱟᱹᱭ? ᱚᱱᱠᱟ ᱱᱟᱜ ᱤᱭᱟᱹ ᱠᱚ ᱦᱮᱱᱟᱜ ᱛᱟᱯᱮᱭᱟ ᱥᱮ ᱵᱟᱝ?
ᱚᱷᱦᱚ ᱵᱟᱝᱜᱮ ᱟᱞᱮᱼᱼ ᱱᱚᱝᱛᱮᱫᱚ ᱚᱱᱠᱟ ᱜᱟᱰᱟ ᱦᱚᱸ ᱵᱟᱱᱩᱜᱼᱟ ᱯᱷᱟᱨᱟᱠ ᱧᱚᱜ ᱛᱮ ᱢᱮᱱᱟᱜᱼᱟ ᱤᱱᱠᱟ ᱥᱩᱛᱭᱟᱹ ᱜᱟᱰᱟ ᱢᱮᱱᱟᱜᱼᱟ ᱾ ᱟᱫᱚ ᱠᱷᱟᱱ ᱩᱷ ᱯᱷᱟᱨᱟᱠ ᱜᱮᱭᱟ ᱟᱫᱚ ᱟᱞᱮ ᱷ ᱚᱱᱟ ᱨᱮᱱᱟᱜ ᱜᱟᱰᱟ ᱨᱮᱱᱟᱜ ᱥᱩᱵᱤᱛᱟ ᱦᱚᱸ ᱵᱟᱞᱮ ᱧᱟᱢ ᱾
ᱚ, ᱛᱟᱞᱦᱮ ᱜᱚᱝᱠᱮ ᱚᱱᱟ ᱦᱟᱠᱩ ᱠᱚᱫᱚ ᱯᱮ ᱥᱟᱵᱮᱫ ᱠᱚᱣᱟ ᱥᱮ ᱵᱟᱝ ᱚᱱᱛᱮ ᱫᱚ?
ᱦᱟᱠᱩ ᱠᱚ ᱥᱟᱵ ᱦᱩᱭᱩᱜ ᱜᱮᱭᱟ ᱩᱱᱠᱩ ᱱᱤᱛᱚᱜ ᱦᱟᱸᱜ ᱠᱚ ᱨᱟᱠᱟᱵ ᱵᱟᱲᱟᱭ ᱠᱟᱱᱟ ᱠᱷᱮᱛ ᱵᱟᱹᱫᱽ ᱠᱚᱨᱮ, ᱟᱫᱚ ᱫᱤᱭᱮ ᱦᱟᱸᱜ ᱴᱚᱨᱚᱰᱟᱝ ᱚᱰᱟᱣ ᱦᱩᱭᱩᱜᱼᱟ ᱵᱷᱟᱫᱚᱨ ᱫᱟᱸᱥᱟᱭ ᱾ ᱪᱚᱜ ᱩᱸ ᱩᱱᱥᱚᱢᱚᱭ ᱜᱮ ᱥᱟᱵ ᱦᱩᱭᱩᱜ ᱛᱟᱦᱮᱱᱟ, ᱦᱩ ᱾
ᱦᱳᱭ ᱦᱳᱭ ᱦᱳᱭ, ᱟᱫᱚ ᱚᱱᱟ ᱟᱨᱠᱤ ᱜᱚᱢᱠᱮ ᱟᱫᱚ ᱚᱱᱟᱞᱤᱧ ᱚᱱᱟᱼᱼᱼ ᱚᱱᱟ ᱛᱮᱜᱮᱞᱤᱧ ᱠᱩᱞᱤ ᱠᱮᱫ ᱵᱮᱤᱱᱟ ᱡᱮ ᱚᱱᱟ ᱠᱚᱨᱮ ᱜᱟᱰᱟ ᱟᱨ ᱜᱚᱲᱟ ᱠᱚᱫᱚ ᱢᱮᱱᱟᱜᱼᱟ ᱥᱮ ᱵᱟᱝ? ᱯᱩᱠᱷᱨᱤ ᱠᱚ?
ᱟᱪᱪᱷᱟ ᱟᱪᱪᱷᱟ ᱾
ᱟᱫᱚᱜ ᱷ ᱜᱚᱢᱠᱮ ᱟᱫᱚ ᱚᱱ ᱚᱱᱟ ᱚᱱᱮ ᱩᱱᱠᱩ ᱡᱟᱦᱟᱸ ᱵᱤᱧ ᱞᱮᱠᱟ ᱠᱚ ᱧᱮᱞ ᱫᱚ ᱦᱳᱭ ᱡᱟᱦᱟᱸ ᱠᱩᱪᱞᱟᱹ ᱠᱚ ᱢᱮᱛᱟ ᱠᱚᱣᱟ
ᱦᱳᱭ ᱾
ᱩᱱᱠᱩ ᱫᱚᱯᱮ ᱡᱚᱢ ᱠᱚᱣᱟ ᱥᱮ ᱵᱟᱝ?
ᱡᱚᱢᱜᱮ ᱩᱱᱠᱩ ᱞᱟᱹᱭᱟᱠᱚ ᱠᱩᱪᱞᱟᱹ ᱫᱚ ᱡᱚᱢ ᱞᱮᱠᱚ ᱠᱷᱟᱱ ᱚᱱᱮ ᱦᱚᱲᱢᱚᱨᱮ ᱢᱟᱭᱟᱝ ᱥᱟᱨᱥᱟᱜᱼᱟᱥ ᱪᱮᱫ? ᱪᱮᱫ ᱟᱹᱰᱤ ᱜᱟᱱ ᱜᱮ ᱮ ᱢᱟᱭᱟᱝ ᱦᱚᱸ ᱢᱮᱱᱟᱜ ᱛᱟᱠᱚᱣᱟ ᱥᱩᱱᱩᱢ ᱜᱮᱭᱟ ᱠᱚ ᱫᱚᱢᱮ᱾
ᱦᱳᱭ ᱦᱳᱭ ᱮᱠᱵᱟᱨ ᱮᱠᱵᱟᱨᱮ ᱥᱟᱹᱨᱤ ᱠᱟᱛᱷᱟ ᱱᱚᱣᱟ ᱫᱚ ᱮ ᱟ ᱵᱟᱝᱢᱟ ᱚᱱᱠᱟᱱ ᱨᱩᱜᱤ ᱠᱚ ᱠᱤᱪᱷᱩ ᱨᱩᱜᱤ ᱢᱮᱱᱟᱜ ᱠᱚᱣᱟ ᱩᱱᱠᱩ ᱦᱚᱲᱢᱚ ᱨᱮ ᱢᱟᱭᱟᱝ ᱴᱟᱭᱟᱝ ᱟᱹᱰᱤ ᱦᱚᱲᱟᱜ ᱠᱚᱢᱚᱜ ᱜᱮᱛᱟ ᱠᱚᱣᱟ ᱛᱚ᱾ ᱟᱫᱚ ᱚᱱᱟ ᱠᱚᱫᱚ ᱡᱚᱢ ᱞᱮᱠᱷᱟᱱ ᱩᱱᱠᱩ ᱚᱱᱠᱟᱱ ᱡᱤᱱᱤᱥ ᱠᱚ ᱩᱱ ᱵᱚᱱ ᱦᱟᱹᱠᱩ ᱠᱚᱣᱟ ᱟᱨᱠᱤ ᱩᱱᱠᱩ ᱡᱟᱦᱟᱸ ᱠᱩᱪᱞᱟᱹ ᱟᱨ ᱛᱟᱨᱯᱚᱨᱮ ᱚᱱᱮ ᱤᱭᱟᱹ ᱦᱟᱱᱮ ᱪᱮᱫ ᱠᱚ ᱞᱟᱹᱭᱟ ᱚᱱᱠᱟᱱᱟᱜ ᱟᱨ ᱢᱤᱫᱴᱟᱝ ᱟᱲᱟᱜ ᱢᱮᱱᱟᱜ ᱫᱚ ᱜᱚᱝᱠᱮ ᱚᱱᱟ ᱪᱮᱫ ᱟᱲᱟᱜ ᱠᱚ ᱞᱟᱹᱭᱟ ᱦᱟᱯᱮᱧ ᱦᱤᱲᱤᱧ ᱠᱮᱫᱟ᱾
ᱚᱠᱚᱭ ᱠᱚᱫᱚ ᱠᱚ ᱢᱮᱱᱟ ᱠᱩᱭᱞᱟ ᱠᱷᱟᱲᱟ ᱟᱲᱟᱜ ᱚᱠᱚᱭᱮᱠ ᱠᱚᱫᱚ ᱠᱚ ᱢᱮᱱᱟ ᱰᱟᱝᱨᱟ ᱠᱟᱴ ᱟᱲᱟᱜ ᱟᱞᱮ ᱠᱚᱫᱚ ᱡᱮᱢᱚᱱ ᱰᱟᱝᱨᱟ ᱠᱟᱴᱟ ᱟᱲᱟᱜ ᱞᱮ ᱞᱟᱹᱭᱟ᱾
ᱦᱮᱸ ᱟᱞᱮ ᱥᱮᱫ ᱫᱚ ᱠᱚ ᱞᱟᱹᱭᱟ ᱚᱱᱟ ᱫᱚ ᱠᱩᱭᱞᱤ ᱠᱟᱴᱟ ᱟᱲᱟᱜ ᱜᱮ ᱟᱨᱠᱤ᱾ ᱟᱫᱚ ᱚᱱᱟ ᱚᱱᱟ ᱟᱲᱟᱜ ᱠᱚ ᱡᱚᱢ ᱞᱮᱠᱷᱟᱱ ᱚᱱᱟ ᱛᱮᱦᱚᱸ ᱢᱟᱭᱟᱢ ᱥᱟᱨᱥᱟᱜ ᱜᱮᱭᱟ᱾
ᱦᱳᱭ᱾
ᱦᱳᱭ ᱟᱫᱚ ᱚᱱᱠᱟᱱ ᱢᱤᱫᱴᱟᱝ ᱢᱤᱫᱴᱟᱝ ᱡᱤᱱᱤᱥ ᱯᱟᱹᱦᱤᱞ ᱨᱮᱵᱩᱱ ᱟᱸᱡᱚᱢ ᱟᱠᱟᱫᱟ ᱥᱮᱵᱚᱱ ᱧᱮᱞ ᱟᱹᱜᱩ ᱛᱚᱵᱮ ᱵᱚᱱ ᱡᱚᱢ ᱟᱹᱜᱩ ᱠᱟᱫᱟ ᱚᱱᱟ ᱠᱚ ᱡᱤᱱᱤᱥ ᱠᱚᱫᱚ ᱱᱮᱛᱟᱨ ᱫᱚ᱾ ᱱᱮᱛᱟᱨ ᱜᱤᱫᱽᱨᱟᱹ ᱫᱚ ᱦᱚᱭᱛᱚ ᱚᱱᱟᱫᱚ ᱡᱩᱫᱤ ᱵᱤᱱ ᱢᱮᱛᱟ ᱠᱚᱣᱟ ᱥᱮ ᱩᱱᱠᱩ ᱫᱚ ᱢᱚᱱᱮᱭᱟᱠᱚ ᱡᱮ ᱱᱚᱸᱰᱮ ᱡᱮ ᱱᱚᱣᱟ ᱫᱚ ᱢᱤᱫᱴᱟᱝ ᱮᱲᱮ ᱠᱟᱛᱷᱟ ᱯᱮ ᱛᱷᱩᱛᱤ ᱭᱟᱞᱮ ᱠᱟᱱᱟ ᱢᱤᱫᱴᱟᱝ ᱦᱮᱸ ᱤᱭᱟᱹ ᱞᱮᱠᱟ ᱵᱟᱠᱚ ᱢᱚᱱᱮᱭᱟ ᱟᱨᱠᱤ ᱥᱤᱨᱭᱟᱥ ᱵᱟᱠᱚ ᱦᱟᱛᱟᱣᱟ᱾
ᱵᱟᱝ ᱛᱚᱵᱮ ᱥᱮᱫᱟᱭ ᱦᱟᱯᱲᱟᱢ᱾ ᱠᱚ ᱡᱟᱦᱟᱸ ᱡᱟᱦᱟᱸ ᱠᱚ ᱚᱸ ᱞᱟᱹᱭ ᱦᱚᱴᱚ ᱠᱟᱫᱟ ᱱᱚᱣᱟ ᱠᱚ ᱡᱚᱢ ᱞᱮᱠᱷᱟᱱ᱾ ᱦᱚᱲᱢᱚᱨᱮ ᱱᱚᱣᱟᱠᱚ ᱜᱩᱱ ᱦᱤᱡᱩᱜ-ᱟ ᱛᱚᱵᱮ ᱥᱟᱹᱨᱤ ᱫᱚ ᱥᱟᱹᱨᱤ ᱜᱮ ᱩᱱᱠᱩ ᱠᱚ ᱵᱤᱰᱟᱹᱣ ᱠᱟᱛᱮᱜ ᱠᱚ ᱧᱮᱞ᱾ ᱠᱟᱜ-ᱟ ᱥᱮ᱾
ᱦᱮᱸ ᱵᱤᱰᱟᱹᱭ ᱠᱟᱛᱮ ᱠᱚ ᱧᱮᱞ ᱠᱟᱫᱟ ᱛᱟᱯᱚᱨᱮ ᱧᱮᱞ ᱦᱚᱸ ᱧᱮᱞ ᱠᱚ ᱧᱮᱞ ᱠᱟᱫᱟ ᱡᱚᱢ ᱠᱚ ᱡᱚᱢ ᱠᱮᱫᱟ ᱜᱚᱢᱠᱮ ᱚᱱᱠᱟ ᱜᱮ ᱡᱮ ᱡᱮᱢᱚᱱ ᱠᱚ ᱡᱚᱢ ᱫᱟ ᱚᱱᱟ ᱚᱱᱠᱟᱱ ᱠᱟᱨᱡᱚᱠᱚᱨᱤ ᱦᱚᱸ ᱠᱟᱨᱡᱚᱚᱠᱚᱨᱤ ᱨᱮᱜᱮ ᱞᱟᱜᱟᱜ ᱠᱟᱱᱟ ᱢᱟᱱᱮ ᱠᱟᱹᱢᱤ ᱨᱮᱜᱮ ᱞᱟᱜᱟᱜ ᱠᱟᱱᱟ ᱟᱨᱠᱤ᱾
ᱦᱳᱭ ᱦᱳᱭ᱾
ᱡᱮ ᱚᱱᱟ ᱫᱚ ᱮᱲᱮᱴ ᱮᱲᱮ ᱜᱮᱭᱟ ᱥᱮ ᱚᱱᱠᱟ ᱫᱚ ᱵᱟᱝ? ᱮᱠᱵᱟᱨᱮ ᱚᱱᱟ ᱠᱚᱫᱚ ᱥᱟᱹᱨᱤ ᱠᱟᱛᱷᱟ ᱜᱮ᱾ ᱠᱟᱱᱟ ᱟᱨ ᱦᱟᱯᱲᱟᱢ ᱠᱚ ᱡᱟᱦᱟᱸ ᱠᱚ ᱡᱚᱢ ᱟᱹᱜᱩ ᱚᱱᱟ ᱫᱚ ᱩᱱᱠᱩ ᱫᱚ ᱵᱟᱰᱟᱭ ᱠᱟᱛᱮ ᱠᱚ ᱡᱚᱢ ᱠᱟᱫᱟ ᱦᱚᱭᱛᱚ ᱩᱱ ᱥᱚᱢᱚᱭ ᱟᱫᱚ ᱠᱟᱹᱢᱤ ᱨᱮᱜᱮ᱾ ᱞᱟᱜᱟᱣᱮᱱ ᱠᱷᱟᱱ ᱟᱫᱚ ᱚᱱᱠᱟ ᱜᱮ ᱡᱚᱢ ᱟᱹᱜᱩᱭᱟ ᱦᱚᱲ ᱦᱚᱸ ᱧᱮᱞ ᱧᱮᱞ ᱛᱮ, ᱟᱫᱚ ᱱᱮᱛᱟᱨ ᱦᱚᱸ᱾ ᱠᱚ ᱡᱚᱢ ᱫᱚᱠᱚ ᱡᱚᱢᱮᱜ ᱜᱮᱭᱟ ᱡᱟᱦᱟᱸᱭ ᱡᱮᱢᱚᱱ᱾
ᱴᱷᱤᱠ᱾
ᱦᱮᱸ ᱜᱚᱝᱠᱮ᱾
ᱠᱷᱟᱡ᱾